ᱥᱟᱹᱜᱩᱱ ᱥᱮᱛᱟᱜ ᱾
ᱪᱮᱜ ᱠᱚᱢ ᱪᱤᱠᱟᱹᱭ ᱫᱟ?
ᱪᱤᱠᱟᱹ ᱦᱚᱸ ᱵᱟᱝ ᱜᱮ, ᱫᱩᱲᱩᱵ ᱠᱟᱹᱱᱟᱹᱧ ᱾
ᱚᱻ ᱟᱯᱮ ᱥᱮᱜ ᱪᱮᱜ ᱞᱮᱠᱟᱭ ᱫᱟᱜ ᱮᱫᱟ?
ᱫᱟᱜ ᱮᱫᱟ ᱛᱮᱦᱮᱧ ᱫᱚ ᱵᱟᱭ ᱫᱟᱜ ᱠᱟᱫᱟᱭ ᱛᱚᱻ
ᱚᱻ
ᱨᱤᱢᱤᱞ ᱨᱤᱢᱤᱞ ᱠᱟᱫᱟᱭ ᱾
ᱚ ᱟᱞᱮ ᱥᱮᱜ ᱦᱚᱸ ᱥᱮᱢ ᱚᱝᱠᱟ ᱜᱮ,
ᱚ ᱨᱚᱦᱚᱭ ᱵᱟᱲᱟ ᱠᱮᱫᱟ ᱯᱮ ᱥᱮ ᱵᱟᱝ?
ᱟᱣᱨᱤ ᱫᱟᱜ ᱠᱚ ᱞᱟᱜᱟᱣ ᱠᱟᱱᱟ ᱥᱤ ᱠᱚ ᱟᱣᱨᱤ ᱦᱩᱭᱩᱜᱼᱟ ᱾
ᱚ
ᱟᱯᱮ ᱫᱚ?
ᱟᱞᱮ ᱦᱚᱸ ᱟᱣᱨᱤ ᱦᱩᱭᱩᱜᱼᱟ ᱾ ᱥᱤ ᱫᱚ ᱦᱩᱭ ᱠᱟᱱᱟ ᱛᱚ ᱨᱚᱦᱚᱭ ᱫᱚ ᱮᱠᱷᱚᱱᱳ ᱟᱣᱨᱤ ᱦᱩᱭᱩᱜᱼᱟ ᱾
ᱚᱻ ᱟᱞᱮ ᱦᱚᱸ ᱚᱝᱠᱟᱜᱮ ᱛᱤᱱᱟᱹᱜ ᱨᱮᱢ ᱯᱟᱲᱦᱟᱜ ᱠᱟᱱᱟ?
ᱤᱧᱻ ᱤᱧ ᱫᱚ ᱠᱚᱞᱮᱡᱽ ᱨᱮ ᱯᱟᱲᱦᱟᱜ ᱠᱟᱱᱟᱹᱧ, ᱟᱢ?
ᱚᱻ ᱤᱧ ᱦᱚᱸ ᱥᱮᱢ ᱪᱮᱫ ᱥᱟᱵᱽᱡᱮᱴ
ᱥᱟᱵᱡᱮᱴ ᱫᱚ ᱢᱮᱛᱷᱟᱢᱮᱴᱤᱠᱥ
ᱚᱻ
ᱟᱢ?
ᱤᱧ ᱫᱚ ᱥᱟᱶᱛᱟᱞᱤ ᱚᱱᱟᱨᱥ
ᱚᱻ ᱟᱪᱪᱷᱟ
ᱦᱚᱸ ᱟᱹᱛᱩ ᱚᱲᱟᱜ ᱫᱚ ᱚᱠᱟᱨᱮ?
ᱟᱹᱛᱩ ᱚᱲᱟᱜ ᱫᱚ ᱵᱟᱸᱫᱣᱟᱱ
ᱚᱻ ᱤᱧ ᱫᱚ ᱡᱷᱟᱲᱜᱨᱟᱢ
ᱚᱻ
ᱟᱯᱮ ᱫᱚ ᱯᱮ ᱛᱤᱱ ᱦᱚᱲᱟ?
ᱟᱞᱮ ᱫᱚ ᱩᱸ ᱯᱟᱸᱪ ᱡᱚᱱ
ᱚᱻ
ᱟᱯᱮ?
ᱟᱞᱮ ᱫᱚ ᱵᱟᱨ ᱦᱚᱲ
ᱚ ᱚᱠᱚᱭ ᱠᱚᱭ?
ᱤᱧ ᱟᱨ ᱤᱧᱤᱡ ᱵᱚᱭᱦᱟ ᱢᱮᱱᱟᱭᱟ
ᱚᱻ
ᱛᱟᱦᱚᱞᱮ ᱥᱚᱢᱚᱭ ᱠᱚ ᱪᱮᱫ ᱞᱮᱠᱟ ᱪᱟᱞᱟᱜ ᱠᱟᱱᱟ
ᱥᱚᱢᱚᱭ ᱠᱚ ᱱᱟᱯᱟᱭ ᱜᱮ ᱟᱢᱟᱜ ᱜᱮ ᱪᱮᱫ ᱞᱮᱠᱟ ᱥᱚᱢᱚᱭ ᱠᱚ ᱪᱟᱞᱟᱜ ᱠᱟᱱᱟ ᱾
ᱦᱮᱸ ᱱᱟᱯᱟᱭ ᱜᱮ ᱤᱧ ᱦᱚᱸ ᱟᱯᱮ ᱥᱮᱫ ᱫᱚ ᱪᱮᱫ ᱪᱮᱫ ᱯᱚᱨᱚᱵᱽ ᱠᱚ ᱦᱩᱭᱩᱜ ᱜᱮᱭᱟ
ᱟᱞᱮ ᱥᱮᱫ ᱫᱚ ᱵᱚᱨᱚ ᱯᱟᱛᱟ ᱦᱩᱭᱩᱜ ᱛᱟᱦᱮᱸᱱᱟ
ᱚ
ᱟᱯᱮ ᱥᱮᱛ
ᱟᱞᱮ ᱫᱚ ᱯᱟᱴᱟᱵᱤᱷᱟᱹ ᱦᱤᱡᱩᱜ ᱟᱯᱮ ᱧᱮᱧᱮᱞ
ᱦᱮᱸ ᱪᱟᱞᱟᱜ ᱟᱞᱮ ᱟᱯᱮ ᱦᱚᱸ ᱧᱮᱧᱮᱞ ᱦᱤᱡᱩᱜ ᱟᱯᱮ ᱵᱚᱨᱚ ᱯᱟᱛᱟ ᱧᱮᱞ
ᱦᱮᱸ ᱟᱨ ᱟᱯᱮᱭᱟᱜ ᱥᱚᱦᱚᱨᱟᱭ ᱫᱚ ᱪᱮᱫ ᱞᱮᱠᱟ ᱦᱩᱭᱩᱜ ᱜᱮᱭᱟ
ᱥᱚᱨᱦᱟᱭ ᱫᱚ ᱥᱚᱨᱦᱟᱭ ᱵᱚᱸᱜᱟ ᱜᱮ ᱦᱩᱭᱩᱜ ᱛᱟᱞᱮ ᱛᱟᱦᱮᱸᱱᱟ ᱢᱚᱬᱮ ᱫᱤᱱ ᱨᱮᱱᱟᱜ ᱠᱟᱱ ᱛᱟᱞᱮᱭᱟ ᱥᱚᱨᱦᱟᱭ ᱦᱩᱭᱩᱜᱼᱟ
ᱚ ᱟᱞᱮ ᱦᱚᱸ ᱚᱱᱠᱟ ᱜᱮ ᱢᱚᱬᱮ ᱫᱤᱱ ᱨᱮᱱᱟᱜ ᱜᱮ
ᱟᱨ
ᱟᱯ ᱥᱮᱱ ᱰᱟᱝᱨᱤ ᱠᱚ ᱠᱷᱩᱱᱴᱟᱹ ᱵᱟᱲᱟ ᱠᱚᱣᱟ
ᱦᱮᱸ ᱟᱯᱮ ᱥᱮ
ᱟᱞᱮ ᱥᱮᱫ ᱦᱚᱸ ᱚᱱᱠᱟ ᱜᱮ ᱢᱟᱴᱷ ᱨᱮ ᱛᱚᱞ ᱠᱚ ᱜᱮᱭᱟᱠᱚ
ᱟᱨ ᱠᱩᱞᱤ ᱠᱚᱨᱮ ᱵᱟᱠᱚ ᱠᱷᱩᱱᱴᱟᱹᱣ ᱠᱚᱣᱟ
ᱠᱩᱞᱦᱤ ᱨᱮᱫᱚ ᱵᱟᱝ ᱦᱩᱭᱩᱜ-ᱟ ᱟᱞᱮᱭᱟᱜ ᱫᱚ ᱢᱟᱴᱷ ᱢᱮᱱᱟᱜ ᱛᱟᱞᱮᱭᱟ ᱢᱟᱴᱷ ᱨᱮᱜᱮ
ᱚ ᱟᱨ ᱟᱯᱮ ᱫᱚ ᱛᱤᱱ ᱵᱟᱨ ᱯᱮ ᱪᱟᱥ ᱛᱟᱦᱮᱸᱱᱟ
ᱮ ᱥᱮᱨᱢᱟ ᱨᱮ ᱵᱟᱨ ᱫᱷᱟᱣ ᱞᱮ ᱪᱟᱥ ᱜᱮᱭᱟ
ᱚ
ᱥᱤᱛᱩᱝ ᱦᱳᱲᱳ ᱟᱨ ᱡᱟᱹᱯᱩᱫ ᱫᱤᱱ ᱵᱷᱟᱫᱚᱨ ᱵᱚᱸᱜᱟ
ᱚ
ᱟᱯᱮ ᱫᱚ
ᱟᱞ ᱫᱚ ᱢᱤᱫ ᱫᱷᱟᱣ ᱜᱮ
ᱚ ᱫᱟᱜ ᱠᱚ ᱵᱟᱝ ᱦᱩᱭᱩᱜ ᱜᱮᱭᱟ ᱢᱚᱱᱮ ᱦᱚᱭ
ᱵᱟᱝ ᱦᱩᱭᱩᱜ ᱜᱮᱭᱟ
ᱚ ᱟᱯᱮ ᱥᱮᱫ ᱫᱚ ᱰᱩᱝᱨᱤ ᱜᱮᱭᱟ ᱯᱮ ᱥᱮ ᱚᱱᱠᱟ ᱥᱚᱲᱟᱱ ᱪᱮᱫ ᱠᱟᱱ ᱡᱟᱭᱜᱟ ᱠᱟᱱ ᱛᱟᱯᱮᱭᱟ
ᱠᱷᱚᱨᱟ ᱡᱟᱭᱜᱟ ᱠᱟᱱᱟ ᱰᱩᱝᱨᱤ ᱠᱚ ᱦᱚᱸ ᱢᱮᱱᱟᱜᱼᱟ ᱛᱟᱯᱚᱨ ᱵᱩᱨᱩ ᱦᱚᱸ ᱢᱮᱱᱟᱜᱼᱟ
ᱚ ᱥᱳᱚᱢᱚᱭ ᱞᱮᱠᱟ ᱫᱟᱜ ᱵᱟᱝ ᱦᱩᱭᱩᱜᱼᱟ ᱯᱟᱪᱮᱫ
ᱦᱮᱸ ᱵᱟᱝ ᱦᱩᱭᱩᱜ ᱛᱟᱦᱮᱸᱱᱟ ᱫᱟᱜ ᱫᱚ ᱚᱱᱟ ᱥᱚᱢᱚᱭ ᱨᱮ
ᱟᱯᱮ ᱫᱚ ᱵᱟᱨ ᱫᱷᱟᱣ ᱯᱮ ᱪᱟᱥᱟ ᱟᱯᱮ ᱥᱮᱫ ᱫᱟᱜ ᱡᱚᱢᱮ ᱦᱩᱭᱩᱜ ᱛᱟᱦᱮᱸᱱᱟ ᱥᱮ ᱪᱮᱫ
ᱦᱮᱸ ᱚᱱᱟ ᱛᱮ ᱵᱟᱨ ᱫᱷᱟᱣ ᱪᱟᱥ ᱜᱮᱭᱟᱞᱮ
ᱚ ᱟᱨ ᱟᱡᱚᱫᱤᱭᱟᱹ
ᱟᱡᱚᱫᱤᱭᱟᱹ ᱫᱚ ᱟᱯᱮ ᱥᱮᱫ ᱜᱮᱛᱚ
ᱦᱮᱸ ᱟᱞᱮ ᱥᱮᱫ ᱜᱮ
ᱚ ᱛᱟᱦᱚᱞᱮ ᱪᱟᱞᱟᱜ ᱦᱩᱭᱩᱜᱼᱟ
ᱦᱩᱸ
ᱛᱤᱥ ᱦᱩᱭᱩᱜᱼᱟ
ᱵᱟᱹᱭᱥᱟᱹᱠᱷ ᱠᱩᱱᱟᱹᱢᱤ
ᱚ
ᱦᱮᱸ
ᱟᱪᱪᱷᱟ
ᱟ ᱟᱯᱮᱭᱟᱜ ᱯᱟᱴᱟᱵᱤᱸᱫᱷᱟᱹ ᱨᱮ ᱪᱮᱫ ᱪᱮᱫ ᱠᱚ ᱟᱬᱜᱚᱭ ᱜᱮᱭᱟ? ᱢᱟᱱᱮ,
ᱯᱟᱴᱟᱵᱤᱸᱫᱷᱟᱹ ᱨᱮᱫᱚ ᱯᱚᱨᱚᱵᱽ ᱠᱚ ᱦᱩᱭᱩᱜᱼᱟ, ᱮᱱᱮᱡ ᱥᱮᱨᱮᱧ ᱠᱚ ᱦᱩᱭᱩᱜᱼᱟ᱾ ᱟᱨ ᱟᱵᱚᱣᱟᱜ ᱡᱟᱦᱟᱸ ᱠᱟᱞᱪᱟᱨ ᱨᱮᱱᱟᱜ ᱛᱤᱱᱟᱹᱜ ᱜᱟᱱ ᱚᱱᱠᱟᱱᱟᱜ ᱯᱨᱳᱜᱨᱟᱢ ᱠᱚ ᱢᱮᱱᱟᱜᱼᱟ ᱚᱱᱟ ᱠᱚ ᱡᱚᱛᱚ ᱜᱮ ᱦᱩᱭᱩᱜᱼᱟ᱾
ᱟᱨ ᱥᱟᱯᱟᱵ ᱠᱚ ᱧᱟᱢᱚᱜ ᱜᱮᱹᱹᱹ
ᱚ ᱦᱮᱸ, ᱡᱚᱛᱚ ᱨᱚᱠᱚᱢᱟᱜ ᱜᱮ ᱟᱵᱚᱣᱟᱜ ᱥᱟᱯᱟᱵ ᱠᱷᱮᱨᱣᱟᱲ ᱠᱚ ᱡᱟᱦᱟᱸ ᱥᱟᱯᱟᱵ ᱡᱚᱛᱚ ᱜᱮ ᱧᱟᱢᱚᱜᱼᱟ᱾
ᱚ
ᱟᱹᱰᱤ ᱱᱟᱯᱟᱭ ᱜᱮ ᱦᱩᱭᱩᱜᱼᱟ᱾ ᱫᱚᱢᱮ ᱡᱟᱠ ᱦᱚᱲ ᱦᱤᱡᱩᱜ ᱟᱠᱚ ᱥᱟᱺᱜᱤᱧ ᱥᱟᱺᱜᱤᱧ ᱠᱷᱚᱱᱟᱜ᱾
ᱦᱮᱸ, ᱟᱨ ᱟᱯᱮ ᱥᱮᱫ ᱫᱚ ᱢᱟᱜᱢᱚᱬᱮ ᱦᱩᱭᱩᱜ ᱛᱟᱦᱮᱱᱟ ᱥᱮ?
ᱦᱮᱸ᱾ ᱟᱯᱮᱥᱮᱫ ᱫᱚ ᱵᱟᱝ ᱦᱩᱭᱩᱜ ᱜᱮᱭᱟ?
ᱟᱞᱮ ᱥᱮᱫ ᱫᱚ ᱵᱟᱝ ᱦᱩᱭᱩᱜ ᱛᱟᱦᱮᱱᱟ, ᱢᱟᱜ ᱢᱚᱬᱮ ᱫᱚ᱾
ᱚ
ᱪᱮᱫᱠᱟ ᱦᱩᱭᱩᱜ ᱜᱮᱭᱟ, ᱢᱟᱜ ᱢᱚᱬᱮ ᱫᱚ?
ᱟᱞᱮ ᱥᱮᱫ, ᱢᱟᱜ ᱢᱚᱬᱮ ᱫᱤᱱᱹᱹᱹ ᱵᱷᱟᱜᱤ ᱜᱮ ᱦᱩᱭᱩᱜᱼᱟ, ᱢᱟᱜ ᱢᱚᱬᱮ ᱫᱚ ᱦᱩᱭᱩᱜ ᱠᱟᱱᱟ ᱯᱮ ᱫᱤᱱ ᱨᱮᱱᱟᱜ ᱠᱟᱱᱟ᱾ ᱯᱳᱭᱞᱳ ᱩᱢ ᱢᱟᱦᱟ, ᱛᱟᱯᱚᱨᱮ ᱥᱟᱹᱨᱫᱤ, ᱛᱟᱯᱚᱨᱮ ᱵᱟᱥᱠᱮ᱾ ᱚᱱᱠᱟ ᱡᱮᱫᱤᱱ ᱵᱚᱸᱜᱟᱭ ᱟᱞᱮ ᱥᱮᱫᱤᱱ ᱩᱱ ᱦᱤᱞᱳᱜ ᱵᱚᱸᱜᱟ ᱵᱩᱨᱩ ᱥᱮᱛᱟᱜ ᱵᱮᱲᱟ ᱦᱩᱭᱩᱼᱟ, ᱛᱟᱨᱟᱥᱤᱧ ᱵᱮᱲᱟ ᱫᱚ ᱮᱱᱮᱡ ᱥᱮᱨᱮᱧ ᱠᱩ ᱜᱤ ᱦᱳᱭᱩᱜ ᱜᱤᱭᱟ ᱾
ᱚᱝᱻ
ᱯᱷᱳᱴᱳ ᱠᱤᱤᱱ ᱥ
ᱦᱩᱸᱻ
ᱟᱯᱮᱥᱮᱫ ᱵᱟ ᱞᱮᱠᱟ ᱦᱩᱭᱩᱜᱼᱟ
ᱟᱼᱯᱮ ᱵᱟᱦᱟ ᱢᱚᱡᱽ ᱜᱤ ᱦᱩᱭᱩᱜ ᱜᱤᱭᱟ?
ᱚᱻ ᱵᱟᱦᱟ ᱨᱮ ᱵᱟᱦᱟᱨᱮ ᱮᱱᱮᱡᱽ ᱜᱮᱭᱟ ᱯᱮ?
ᱦᱮᱸ ᱮᱱᱮᱡᱽ ᱜᱤᱭᱟ ᱞᱮ ᱾
ᱚ, ᱟᱞᱮ ᱟᱜ ᱫᱚ ᱚᱱᱠᱟ ᱞᱮᱠᱟ ᱫᱚ ᱵᱟᱝᱼᱟ ᱾
ᱳᱝ ᱪᱮᱫᱟᱜ ᱵᱟᱝ ᱦᱩᱭᱩᱜ ᱛᱟᱯᱮᱫ ᱜᱮ?
ᱢᱟᱨᱟᱝ ᱫᱚ ᱦᱩᱭᱩᱜ ᱠᱟᱱ ᱛᱮᱦᱮᱱ ᱜᱤᱭᱟ ᱟᱫᱚᱼᱼ ᱛᱚ ᱪᱮᱫᱟᱜ ᱪᱳ ᱵᱚᱱᱫᱚ ᱠᱟᱫᱟ ᱦᱩᱭᱩᱜ ᱵᱚᱸᱜᱟ ᱵᱩᱨᱩ ᱟᱨ ᱢᱤᱫ ᱜᱷᱟᱹᱲᱤᱡ ᱮᱱᱮᱡ ᱵᱟᱲᱟᱭ ᱤᱱᱟᱹᱜᱮ
ᱚᱸ ᱟᱨ ᱟᱯᱮ ᱫᱚ ᱥᱚᱨᱦᱟᱭ ᱫᱚ ᱥᱚᱨᱦᱟᱭ ᱵᱚᱸᱜᱟ ᱨᱮᱯᱮ ᱥᱚᱨᱦᱟᱭᱼᱜ ᱠᱟᱱᱟ
ᱦᱮᱸ ᱥᱚᱦᱚᱨᱟᱭ ᱵᱚᱸᱜᱟ ᱜᱮ ᱟᱞᱮ ᱞᱮᱠᱟ ᱜᱮ ᱾
ᱩᱸᱻᱟᱸ ᱵᱟᱠᱷᱟ ᱟᱫᱚᱢ ᱥᱮᱫ ᱫᱚ ᱯᱩᱥ ᱵᱚᱸᱜᱟ ᱦᱚᱸᱠᱩ ᱥᱚᱦᱨᱟᱭᱼᱜ ᱛᱟᱦᱮᱱ ᱜᱤᱭᱟ ᱾
ᱦᱮᱸ ᱯᱩᱥ ᱵᱚᱸᱜᱟ ᱜᱮ ᱥᱮ ᱯᱮ ᱥᱟᱠᱨᱟᱛᱚᱜᱼᱟ ᱾
ᱦᱮᱸ ᱯᱩᱥ ᱵᱚᱸᱜᱟ ᱜᱮ ᱥᱟᱠᱨᱟᱛ ᱾
ᱟᱞᱮ ᱦᱚᱸ
ᱛᱚᱵᱮ ᱛᱤᱥ ᱠᱚᱛᱮ ᱯᱮ ᱨᱚᱦᱚᱭᱼᱟ? ᱛᱤᱥ ᱠᱚᱨᱮ ᱛᱟᱦᱚᱞᱮ ᱨᱚᱦᱚᱭᱟ ᱯᱮ?
ᱱᱩᱭ ᱥᱤᱭᱳᱜ ᱠᱚᱣ ᱢ ᱟᱹ ᱨᱮᱰᱤ ᱦᱩᱭᱩᱜ ᱠᱟᱱᱟ ᱦᱚᱲ ᱠᱚ ᱵᱟᱠᱚ ᱮᱢᱚᱜ ᱠᱟᱱᱟ ᱟᱨ ᱦᱳᱭ ᱟᱨ ᱥᱤᱣᱰᱤ ᱠᱚᱢᱟ ᱵᱟᱝ ᱧᱟᱯᱟᱢ ᱠᱟᱱᱟ
ᱚ᱾
ᱚᱱᱟᱛᱮ
ᱦᱮᱸ ᱜᱟᱹᱰᱤ ᱛᱮ ᱯᱮ ᱥᱤᱭ ᱛᱟᱦᱮᱱᱟ ᱱᱟᱦᱮᱞ ᱛᱮᱫᱚ ᱵᱟᱝ᱾
ᱦᱮᱸ ᱜᱟᱹᱰᱤ ᱛᱮᱜᱮ ᱟᱞᱮ ᱫᱚ ᱱᱟᱦᱮᱞ ᱛᱮᱫᱚ ᱵᱟᱝᱞᱮ ᱥᱤ ᱜᱮᱭᱟ᱾
ᱚ᱾
ᱟᱞᱮᱥᱮᱫ ᱫᱚ ᱜᱟᱹᱰᱤ ᱛᱮᱜᱮ ᱜᱟᱰᱟ ᱟᱫᱚ ᱱᱟᱦᱮᱞ ᱠᱚᱫᱚ ᱵᱷᱟᱹᱜᱤ ᱠᱟᱫᱟ ᱠᱚ᱾
ᱚ᱾
ᱟᱯᱮ ᱥᱮᱫ ᱫᱚ᱾
ᱟᱞᱮ ᱥᱮᱜ ᱦᱚᱸ ᱜᱟᱹᱰᱤ ᱛᱮᱜᱮᱞᱮ ᱥᱤᱭᱟ ᱰᱟᱝᱨᱤ ᱠᱚᱫᱚ ᱵᱟᱹᱱᱩᱜ ᱠᱚᱣᱟ ᱮᱠᱷᱚᱱ ᱫᱚ᱾ ᱠᱤᱪᱷᱩ ᱠᱤᱪᱷᱩ ᱦᱚᱲ ᱨᱮᱱ ᱫᱚ ᱢᱮᱱᱟᱜ ᱠᱚᱣᱟ ᱩᱱᱠᱩ ᱫᱚ ᱱᱟᱦᱮᱞ ᱛᱮᱜᱮ ᱠᱚ ᱥᱤ ᱛᱟᱦᱮᱱᱟ᱾
ᱩ
ᱦᱩᱸ᱾
ᱛᱟᱦᱚᱞᱮ ᱡᱚᱢ ᱵᱟᱲᱟ ᱠᱚᱫᱚ ᱦᱩᱭᱱᱟ ᱥᱮ ᱵᱟᱝ?
ᱦᱮᱸ ᱡᱚᱢ ᱫᱚ ᱦᱳᱭ ᱠᱟᱱᱟ᱾ ᱟᱢ ᱡᱚᱢ ᱠᱮᱫᱟ?
ᱠᱤᱪᱷ ᱠᱷᱚᱱ ᱢᱟᱲᱟᱝ ᱜᱮ᱾
ᱚ᱾ ᱪᱮᱫ ᱩᱛᱩ?
ᱟᱴ ᱵᱦᱟᱹᱡᱤ᱾
ᱚ ᱤᱧ ᱦᱚᱸ ᱟᱞᱩ ᱵᱷᱟᱹᱡᱤ ᱜᱮ᱾
ᱚ ᱛᱟᱦᱚᱞᱮ ᱢᱤᱫ ᱜᱮ ᱛᱮᱦᱮᱧ ᱫᱚ᱾ ᱫᱟᱬᱟᱱ ᱠᱚ ᱵᱟᱢ ᱪᱟᱞᱟᱜ ᱜᱮᱭᱟ? ᱦᱮᱞᱳ